ᱢᱮᱱ ᱫᱟᱞᱤᱧ ᱟᱹᱞᱤᱧᱟᱜ ᱨᱚᱲ ᱵᱤᱱ ᱟᱸᱡᱚᱢ ᱮᱫᱟ ᱛᱚ?
ᱦᱮᱸ ᱟᱸᱡᱚᱢ ᱫᱟᱞᱤᱧ᱾
ᱟᱪᱪᱷᱟ ᱟᱪᱪᱷᱟ ᱛᱚ ᱢᱮᱱ ᱫᱟᱹᱧ ᱱᱤᱭᱟᱹ ᱠᱚᱴᱟ ᱫᱤᱱ ᱫᱚ ᱦᱳᱲᱳ ᱠᱚᱫᱚ ᱯᱮ ᱨᱚᱦᱚᱭ ᱦᱩᱭᱞᱳ ᱠᱮᱫᱟ ᱥᱮ ᱟᱹᱣᱨᱤᱭᱟ?
ᱦᱮᱸ ᱨᱚᱦᱚᱭᱮᱫ ᱜᱮᱭᱟᱞᱮ᱾
ᱚ ᱛᱚ ᱟᱯᱮ ᱥᱮᱫ ᱫᱚ ᱢᱤᱱᱤ ᱠᱚᱫᱚ ᱢᱮᱱᱟᱜᱼᱟ ᱥᱮ ᱵᱟᱝᱟ?
ᱟᱸᱻ ᱢᱤᱱᱤ ᱛᱚ ᱢᱮᱱᱟᱜᱼᱟ᱾ ᱟᱯᱮ ᱥᱮᱫ ᱫᱚ?
ᱟᱞᱮ‌ ᱥᱮᱫ ᱢᱤᱱᱤ ᱠᱚᱦᱚᱸ ᱢᱮᱱᱟᱜᱼᱟ, ᱳᱭ ᱨᱚᱠᱚᱢ ᱟᱨᱠᱤ ᱢᱟᱱᱮ ᱩᱱᱟᱹᱜ ᱨᱤᱧ ᱤᱫᱤᱭᱟ ᱦᱮᱸ᱾ ᱫᱚᱥᱴᱤᱜ ᱮᱜᱟᱨᱚ ᱴᱤ ᱜᱟᱱ ᱦᱳᱭᱳᱜᱼᱟ᱾
ᱚ ᱟᱪᱪᱷᱟ ᱟᱨ ᱦᱳᱲᱳ ᱠᱚᱫᱚ ᱯᱮ ᱨᱚᱦᱚᱭ ᱠᱮᱜ-ᱟ ᱥᱮ ᱟᱹᱣᱨᱤ?
ᱦᱮᱸ ᱨᱚᱦᱚᱭ ᱥᱟᱹᱛ ᱵᱟᱲᱟ ᱦᱩᱭᱱᱟ, ᱱᱤᱛᱩᱜ ᱫᱚ ᱪᱷᱟᱴᱟᱣ ᱠᱚ ᱪᱟᱵᱟ ᱦᱩᱭᱱᱟ ᱛᱟᱨᱯᱚᱨᱮ ᱠᱟᱹᱢᱤ ᱠᱟᱛᱮ ᱜᱮᱞᱮ ᱡᱤᱨᱟᱹᱣ ᱵᱟᱲᱟ ᱦᱩᱭᱩᱜ ᱠᱟᱱᱟ ᱟᱞᱮ ᱫᱚ ᱱᱤᱛᱚᱜ ᱫᱚ, ᱢᱟᱹᱰᱤ ᱠᱚ ᱢᱮᱱᱟᱜ ᱛᱟᱞᱮᱭᱟ᱾ ᱛᱚ ᱚᱱᱟ ᱠᱷᱟᱹᱛᱤᱨ ᱟᱫᱚ ᱞᱚᱜᱚᱱ ᱞᱚᱜᱚᱱ ᱞᱮ ᱨᱚᱦᱚᱭ ᱜᱚᱫ ᱠᱟᱫᱟ᱾
ᱚ ᱟᱪᱪᱷᱟ᱾ ᱟᱨ ᱪᱮᱫ ᱵᱤᱱ ᱞᱟᱹᱭᱮᱜᱼᱟ?
ᱢᱮᱱ ᱫᱟᱞᱤᱧ ᱦᱟᱹᱠᱳ ᱠᱚ ᱫᱚ ᱯᱮ ᱥᱟᱵᱮᱜ ᱠᱚᱣᱟ ᱥᱮ ᱵᱟᱝᱼᱟ?
ᱤᱭᱟᱹ ᱵᱟᱝᱟ ᱚᱝᱠᱟ ᱫᱚ ᱵᱟᱠᱚ ᱦᱟᱹᱠᱳᱣ ᱠᱟᱱᱟ ᱟᱞᱮ ᱥᱮᱫ ᱫᱚ᱾
ᱟᱪᱪᱷᱟ᱾
ᱛᱚ ᱚᱱᱟᱛᱮ ᱵᱟᱝ ᱞᱮ ᱥᱟᱵᱮᱜ ᱠᱚᱣᱟ᱾ ᱟᱨ ᱪᱮᱫ ᱠᱟ ᱫᱟᱜ ᱵᱟᱲᱟᱭᱮᱜ-ᱟ ᱚᱱᱛᱮ?
ᱫᱟᱜ ᱵᱟᱲᱟ ᱫᱚ ᱫᱟᱜ ᱵᱟᱲᱟ ᱜᱮ ᱢᱚᱴᱟ ᱢᱩᱴᱤ ᱪᱮᱫ ᱞᱤᱧ ᱞᱟᱹᱭᱟ? ᱛᱚ ᱟᱥᱳᱲ ᱟᱠᱟᱫᱟᱭ ᱦᱚᱞᱟᱱᱚᱜ ᱫᱚ ᱨᱚᱛ ᱛᱟᱦᱮᱸ ᱠᱟᱱᱟ ᱛᱚ᱾
ᱟᱪᱪᱷᱟ ᱦᱮᱸ᱾
ᱟᱨ ᱛᱟᱦᱞᱮ ᱨᱚᱛ ᱠᱷᱟᱹᱛᱤᱨ ᱛᱮ ᱫᱚᱢᱮ ᱫᱟᱜ ᱵᱟᱲᱟ ᱠᱮᱫᱟᱭ ᱟᱨ ᱢᱚᱴᱟ ᱢᱩᱴᱤ ᱟᱞᱮ ᱥᱮᱫ ᱫᱚ ᱵᱷᱟᱜᱤ ᱡᱩᱫᱤ ᱵᱟᱭ ᱫᱟᱜᱟ, ᱢᱚᱴᱟ ᱢᱩᱴᱤ ᱨᱚᱛ ᱥᱚᱢᱚᱭ ᱫᱚ ᱫᱟᱜ ᱜᱮᱭᱟ ᱟᱨᱠᱤ᱾
ᱳ᱾
ᱛᱚ ᱨᱚᱛ ᱠᱚᱫᱚ ᱦᱳᱭᱳᱜ ᱜᱮᱭᱟ ᱥᱮ ᱵᱟᱝ ᱟᱯᱮ ᱥᱮᱫ ᱟᱯᱮ ᱫᱤᱥᱚᱢ ᱥᱮᱫ?
ᱦᱮᱸ ᱟᱞᱮ ᱥᱮᱜ ᱦᱚᱸ ᱦᱩᱭᱩᱜ ᱜᱮᱭᱟ᱾ ᱟᱫᱚ᱾ ᱢᱮᱠᱷᱟᱱ ᱨᱚᱛᱷ ᱠᱚᱫᱚ ᱦᱩᱭᱩᱜ ᱜᱮᱭᱟ᱾ ᱪᱟᱞᱟᱣ ᱵᱟᱲᱟ ᱠᱚᱫᱚ ᱵᱟᱝ ᱦᱩᱭ ᱠᱟᱱᱟ ᱧᱮᱧᱮᱞ ᱫᱚ᱾
ᱟᱪᱪᱷᱟ᱾
ᱦᱩᱸ
ᱛᱚ ᱵᱟᱡᱟᱨ ᱠᱷᱚᱱᱟᱜ ᱫᱚ ᱵᱮᱥ ᱥᱟᱦᱟ ᱧᱚᱜ ᱜᱮᱭᱟ ᱵᱟᱝᱼᱟ?
ᱮᱸᱜ ᱦᱮᱸ, ᱥᱟᱦᱟ ᱫᱚ ᱥᱟᱦᱟ ᱧᱚᱜ ᱜᱮᱭᱟ ᱞᱮ᱾ ᱟᱨ ᱟᱹᱵᱤᱱ ᱫᱚᱵᱤᱱ ᱪᱟᱞᱟᱣ ᱞᱮᱱᱟ ᱨᱚᱛ ᱧᱮᱞ?
ᱦᱮᱸ ᱪᱟᱞᱟᱣ ᱦᱳᱭ ᱞᱮᱱ ᱜᱮᱭᱟ᱾
ᱛᱚ᱾
ᱨᱚᱛ ᱠᱚ ᱠᱟᱹᱡ ᱜᱚᱦᱚᱲ ᱵᱟᱲᱟ ᱦᱳᱭᱱᱟ᱾
ᱳ ᱟᱪᱪᱷᱟ᱾
ᱛᱟᱯᱚᱨᱮ ᱢᱮᱞᱟ ᱠᱚ ᱵᱟᱹᱭᱥᱟᱹᱣ ᱠᱟᱫᱟ ᱢᱮᱞᱟ ᱠᱚᱨᱮ, ᱠᱟᱹᱡ ᱧᱮᱞ ᱵᱟᱲᱟ ᱦᱳᱭᱱᱟ ᱾ ᱛᱟᱨᱼᱼ ᱯᱚᱨᱮ ᱱᱚᱜᱼᱚᱭ ᱢᱚᱥᱞᱟ, ᱢᱚᱥᱞᱟ ᱫᱚᱦᱚᱣᱟᱜ ᱠᱚ ᱦᱟᱛᱟᱣ ᱵᱟᱲᱟ ᱦᱳᱭᱱᱟ᱾ ᱡᱟᱦᱟᱸ ᱚᱲᱟᱜ ᱠᱚᱨᱮ ᱵᱚᱱ ᱵᱮᱵᱚᱦᱟᱨᱟ ᱦᱮᱸ ᱥᱮ᱾
ᱟᱪᱪᱷᱟ ᱦᱮᱸ, ᱦᱮᱸ᱾
ᱢᱚᱥᱞᱟ ᱫᱚᱦᱚᱣᱟᱜ ᱪᱷᱩᱞᱱᱟ ᱠᱚ ᱦᱟᱛᱟᱣ ᱦᱩᱭ ᱱᱟ ᱾ ᱛᱟᱨᱯᱚᱨᱮ ᱱᱚᱛᱮ ᱦᱩᱭᱩᱜ ᱠᱟᱱᱟᱼᱼ ᱡᱷᱩᱲᱤ ᱠᱚ, ᱛᱟᱯᱚᱨ ᱚᱱᱮ ᱡᱟᱦᱟᱸ ᱚᱱᱮ, ᱦᱟᱢᱟᱞ ᱫᱤᱥᱛᱟ ᱠᱚ᱾
ᱦᱮᱸ, ᱦᱮᱸ᱾
ᱦᱟᱢᱟᱞ ᱫᱤᱥᱛᱟ ᱢᱟᱱᱮ ᱵᱤᱱ ᱵᱩᱡᱷᱟᱹᱣ ᱮᱫᱟ ᱥᱮ ᱵᱟᱝ?
ᱦᱮᱸ, ᱦᱟᱢᱟᱞ ᱫᱤᱥᱛᱟ ᱫᱚᱞᱤᱧ ᱵᱩᱡᱽ ᱟᱠᱟᱜᱼᱟ ᱾ ᱡᱟᱦᱟᱸ ᱢᱟᱱᱮᱼᱼ ᱟᱫᱟ ᱨᱟᱹᱥᱩᱱ, ᱟᱫᱟ ᱨᱟᱹᱥᱩᱱ ᱠᱚᱠᱚ ᱪᱷᱩᱲᱤᱭᱟᱹᱣ ᱟᱠᱚ ᱠᱚᱴᱮᱡ ᱟᱠᱚ ᱡᱟᱦᱟᱸ᱾
ᱥᱟᱶᱛᱮ, ᱥᱟᱶᱛᱮ ᱩᱱᱠᱩ ᱵᱷᱟᱭ ᱵᱳᱱ ᱛᱟᱠᱚ ᱠᱷᱮᱞᱱᱟ ᱠᱚ ᱦᱟᱛᱟᱣ ᱵᱟᱲᱟ ᱠᱤᱪᱷᱩ ᱵᱷᱟᱭ ᱵᱳᱱ ᱞᱟᱹᱜᱤᱫ ᱠᱷᱮᱞᱱᱟ ᱠᱚ ᱦᱟᱛᱟᱣ ᱵᱟᱲᱟ ᱦᱳᱭᱱᱟ ᱛᱚ᱾
ᱳ ᱟᱪᱪᱷᱟ, ᱛᱟᱦᱚᱞᱮ ᱨᱚᱛᱷ ᱥᱳᱢᱚᱭ ᱛᱚ ᱟᱯᱮ ᱚᱱᱛᱮ ᱫᱚ, ᱢᱮᱞᱟ ᱠᱚ ᱵᱟᱹᱭᱥᱟᱹᱜ ᱜᱮᱭᱟ᱾
ᱦᱩᱸ ᱦᱩᱸ ᱾
ᱚ, ᱚ ᱟᱪᱪᱷᱟ᱾
ᱢᱚᱴᱟᱢᱩᱴᱤ ᱟᱭᱢᱟ ᱞᱮᱠᱟᱱᱟᱜ ᱜᱮᱼᱼ ᱟᱭᱢᱟ ᱠᱤᱪᱷᱩ ᱢᱮᱱᱟᱜᱼᱟ ᱪᱮᱫ ᱤᱧ ᱞᱟᱹᱭᱼᱟ ᱾ ᱠᱩᱲᱤ ᱜᱤᱫᱽᱨᱟᱹᱣᱟᱜ ᱠᱩᱲᱤ ᱜᱤᱫᱽᱨᱟᱹᱣᱟᱜ ᱜᱮ ᱵᱮᱥᱤ ᱟᱨᱠᱤ᱾
ᱡᱟᱹᱥᱛᱤ ᱠᱟᱭᱛᱮ ᱫᱚ ᱚᱸᱰᱮ ᱠᱚ ᱫᱚᱠᱟᱱᱟ ᱟᱠᱟᱨ ᱨᱮ?
ᱚ ᱟᱪᱪᱷᱟ᱾
ᱛᱚ ᱟᱯᱮ ᱥᱮᱫ ᱫᱚ ᱢᱮᱞᱟ ᱠᱩᱫᱩ ᱦᱩᱭ ᱵᱟᱲᱟ, ᱦᱳᱭ ᱵᱟᱲᱟᱜ ᱜᱮᱭᱟ ᱥᱮ ᱵᱟᱝ ᱾
ᱟᱨ ᱢᱮᱞᱟ ᱵᱚᱞᱛᱮ ᱛᱚ ᱱᱚᱝᱠᱟ ᱨᱟᱛ ᱥᱚᱢᱚᱭ ᱫᱚ, ᱢᱮᱞᱟ ᱠᱚᱫᱚ ᱵᱟᱝ ᱦᱳᱭᱳᱜ ᱜᱮᱭᱟ᱾
ᱦᱮᱸ᱾ ᱛᱚ ᱮᱢᱱᱤ ᱫᱤᱱ ᱠᱚᱨᱮ ᱦᱳᱭᱳᱜᱼᱟ ᱵᱟᱝ?
ᱦᱮᱸ, ᱮᱢᱱᱤ ᱫᱤᱱ ᱠᱚᱨᱮ ᱫᱚ ᱮᱢᱱᱤ ᱱᱚᱝᱠᱟᱱᱟᱜ ᱡᱟᱦᱟᱱᱟᱜᱼᱼ ᱦᱳᱭ ᱞᱮᱱᱠᱷᱟᱱ ᱫᱚ, ᱨᱚᱛᱷ ᱨᱮᱫᱚ ᱵᱟᱝ ᱮᱢᱱᱤ ᱡᱟᱦᱟᱱᱟᱜᱼᱼ ᱚ, ᱚᱱᱠᱟᱱᱟᱜ, ᱟᱵᱟᱨ ᱢᱮᱞᱟ ᱠᱚ ᱦᱳᱭ ᱞᱮᱱᱠᱷᱟᱱ ᱛᱚᱠᱷᱚᱱ ᱚᱱᱠᱟ ᱢᱮᱞᱟ ᱠᱚ ᱦᱳᱭᱳᱜ ᱜᱮᱭᱟ᱾
ᱛᱚ ᱟᱯᱮ ᱥᱮᱫ ᱫᱚ ᱛᱚᱵᱮ, ᱮᱸᱫᱮ ᱮᱸᱫᱮ, ᱮᱸᱫᱮ ᱢᱮᱞᱟ ᱫᱚ ᱦᱳᱭᱳᱜ ᱜᱮᱭᱟ ᱥᱮ ᱵᱟᱝᱟ?
ᱮᱸ ᱵᱟᱝ ᱦᱳᱭᱳᱜ ᱜᱮᱭᱟ᱾ ᱟᱯᱮ ᱥᱮᱫ ᱫᱚ ᱦᱳᱭᱳᱜ ᱜᱮᱭᱟ?
ᱦᱮᱸ ᱦᱩᱭᱩᱜ ᱜᱮᱭᱟ ᱟᱱᱟ ᱫᱚ ᱤᱭᱟᱹ ᱥᱚᱢᱚᱭ ᱦᱩᱭᱩᱜᱼᱟ ᱪᱮᱫ ᱠᱚ ᱞᱟᱹᱭᱟ ᱡᱚᱠᱷᱚᱱ ᱦᱩᱲᱩ ᱠᱚ ᱤᱭᱟᱹᱜᱼᱟ ᱥᱮ ᱚᱱᱮ ᱪᱮᱫ ᱠᱚ ᱞᱟᱹᱭᱟ ᱯᱚᱴᱮᱜᱼᱟ ᱧᱮᱞ ᱟᱠᱟᱫᱟᱢ ᱥᱮ ᱵᱟᱝ?
ᱦᱮᱸ᱾
ᱩᱱ ᱚᱠᱛᱮ ᱾
ᱚ ᱟᱪᱪᱷᱟ ᱾
ᱦᱮᱸ ᱟᱸᱡᱚᱢ ᱮᱫᱟᱞᱤᱧ ᱾
ᱚᱻ ᱚᱱᱮ ᱚᱱᱠᱟ ᱢᱟᱱᱮ ᱟᱞᱮ ᱥᱮᱫ ᱫᱚ ᱚᱱᱠᱟ ᱦᱩᱭ ᱫᱚ ᱦᱩᱭᱩᱜᱼᱟ ᱢᱚᱴᱟᱢᱩᱴᱤ ᱾ ᱦᱮᱸ ᱟᱹᱰᱤ ᱡᱷᱟᱹᱞ ᱡᱷᱟᱹᱞ ᱠᱷᱚᱱᱟᱜ ᱧᱮᱞ ᱠᱚ ᱦᱤᱡᱩᱜᱼᱟ᱾
ᱩᱱᱠᱩ ᱦᱮᱞᱳ ᱾ ᱛᱚ ᱟᱯᱮᱥᱮᱫ ᱫᱚ ᱢᱟᱱᱮ ᱮᱸᱫᱮ ᱮᱸᱫᱮ ᱨᱮ ᱫᱚ ᱚ ᱮᱸᱫᱮ ᱫᱚ ᱵᱟᱝ ᱦᱩᱭᱩᱜ ᱛᱟᱦᱮᱱᱟ ᱟᱞᱮᱥᱮᱫ ᱫᱚ ᱢᱟᱱᱮ ᱮᱸᱫᱮ ᱡᱚᱠᱷᱚᱱ ᱦᱩᱭᱩᱜᱼᱟ ᱮᱸᱫᱮ ᱰᱟᱝ ᱵᱟᱹᱫᱽ ᱠᱚᱨᱮ ᱠᱚ ᱵᱤᱫᱟ ᱵᱟᱹᱫᱽ ᱠᱚᱨᱮ ᱠᱚ ᱵᱤᱫᱟ ᱾ ᱡᱮᱢᱚᱱ
ᱚ ᱦᱮᱸ ᱚᱱᱟ ᱛᱚᱻ ᱚ ᱮᱸᱫᱮ ᱰᱟᱝ ᱛᱚ ᱵᱟᱹᱫᱽ ᱠᱚᱨᱮ ᱫᱚ ᱵᱤᱫ ᱟᱠᱚ᱾
ᱛᱚ ᱚᱱᱠᱟᱱᱟᱜ ᱡᱟᱦᱟᱸ ᱵᱤᱱ ᱞᱟᱹᱭᱮᱫᱼᱟ ᱚᱱᱠᱟ ᱮᱸᱫᱮ ᱠᱟᱛᱮᱫ ᱢᱟᱱᱮ ᱮᱫ ᱮᱸᱫᱮ ᱨᱮ ᱡᱮᱢᱚᱱ ᱯᱚᱨᱚᱵᱽ ᱠᱚ ᱡᱟᱦᱟᱱᱟᱜ ᱠᱚ ᱦᱩᱭᱩᱜ ᱜᱮᱭᱟ ᱚᱱᱠᱟ ᱦᱩᱭᱩᱜ ᱜᱮᱭᱟ ᱟᱯᱮ ᱥᱮᱫ ᱫᱚ?
ᱪᱮᱫᱠᱟ ᱯᱚᱨᱚᱵᱽ ᱢᱮᱱᱛᱮᱫ? ᱢᱟᱱᱮ ᱪᱮᱫᱠᱟ ᱵᱟᱹᱞᱤᱧ ᱵᱩᱡᱽ ᱫᱟᱲᱮᱭᱟᱫᱟ ᱾
ᱡᱮ ᱚᱱᱠᱟ ᱟᱸᱡᱚᱢ ᱦᱚᱭ ᱟᱠᱟᱱᱟ ᱛᱚ ᱡᱮ ᱮᱸᱫᱮ ᱮᱸᱫᱮ ᱧᱮᱞ ᱪᱟᱞᱟᱣ ᱦᱩᱭᱩᱜᱼᱟ ᱥᱮ ᱮᱸᱫᱮ ᱯᱚᱨᱚᱵᱽ ᱦᱩᱭᱩᱜ ᱠᱟᱱᱟ ᱱᱚᱝᱠᱟᱱᱟᱜ᱾
ᱦᱮᱸ ᱦᱮᱸ ᱦᱮᱸ ᱢᱮᱞᱟ ᱦᱩᱭᱩᱜᱼᱟ ᱮᱸᱫᱮ ᱨᱮ ᱾
ᱚ ᱦᱳᱭ ᱚᱱᱟ ᱠᱟᱛᱷᱟ ᱞᱤᱧ ᱞᱟᱹᱭ ᱮᱫᱟ ᱡᱮ ᱚᱱᱠᱟ ᱢᱮᱞᱟ ᱦᱩᱭᱩᱜ ᱜᱮᱭᱟ ᱟᱯᱮᱥᱮᱫ ᱫᱚ?
ᱦᱩᱸ ᱦᱚᱭᱚᱜ ᱜᱮᱭᱟ᱾
ᱚ ᱟᱪᱪᱷᱟ᱾
ᱛᱚ ᱟᱯᱮ ᱥᱮᱫ ᱫᱚ ᱦᱩᱭᱩᱜᱼᱟ ᱥᱮ ᱵᱟᱝ?
ᱩᱸ ᱵᱟᱝ ᱜᱮ ᱦᱩᱭᱩᱜ ᱜᱮᱭᱟ᱾
ᱛᱚ ᱮ ᱟᱯᱮ ᱥᱮᱫ ᱫᱚ ᱮᱸᱫᱮ ᱦᱚ ᱵᱟᱝ ᱦᱩᱭᱩᱜᱼᱟ ᱢᱟᱱᱮ ᱮᱸᱫᱮ ᱰᱟᱝ ᱫᱚ ᱵᱟᱠᱚ ᱵᱤᱫ ᱵᱟᱲᱟᱭ ᱜᱮᱭᱟ?
ᱦᱮᱸ ᱮᱸᱫᱮ ᱰᱟᱝ ᱮᱸᱫᱮ ᱰᱟᱝ ᱫᱚᱠᱚ ᱵᱤᱫᱟ ᱚᱱᱠᱟ ᱯᱚᱨᱚᱵᱽ ᱠᱚᱫᱚ ᱵᱟᱝ ᱦᱩᱭᱩᱜ ᱜᱮᱭᱟ᱾
ᱚ ᱟᱪᱪᱷᱟ᱾ ᱟᱞᱮ ᱥᱮᱫ ᱫᱚ ᱢᱟᱱᱮ ᱩᱱ ᱥᱚᱢᱚᱭ ᱜᱮ ᱪᱮᱫ ᱵᱤᱨ ᱵᱚᱞᱚ ᱨᱮᱱᱟᱜ ᱪᱟᱱᱥ ᱫᱚ ᱢᱮᱱᱟᱜᱼᱟ ᱟᱨᱠᱤ ᱥᱟᱦᱟᱱ
ᱚ ᱟᱪᱪᱷᱟ ᱾ ᱚ ᱟᱪᱪᱷᱟ ᱤᱱ ᱦᱤᱞᱳᱜ ᱜᱮ?
ᱦᱮᱸ ᱾
ᱚ ᱾
ᱚᱱᱟ ᱯᱚᱨᱮ ᱛᱚ ᱚᱱᱮ ᱟᱫᱚ ᱚᱱᱟ ᱟᱹᱛᱩ ᱥᱩᱯᱩᱨ ᱦᱚᱲ ᱵᱟᱠᱚ ᱢᱟᱜ ᱦᱚᱪᱚᱜᱼᱟ ᱛᱚ ᱵᱷᱟᱜᱮ ᱫᱚ ᱾ ᱚᱠᱚᱭ ᱠᱩᱢᱲᱩ ᱠᱟᱛᱮᱫ ᱠᱚ ᱟᱹᱜᱩᱭ ᱠᱷᱟᱱ ᱠᱚ ᱟᱹᱜᱩᱭᱟ ᱵᱟᱠᱷᱟᱱ ᱵᱟᱝ
ᱚ ᱛᱟᱦᱚᱞᱮ ᱚᱱᱟ ᱮᱸᱫᱮ ᱦᱤᱞᱳᱜ ᱫᱚ ᱵᱤᱨ ᱠᱚ ᱵᱚᱞᱚ ᱦᱚᱪᱚᱣᱟᱜᱼᱟ?
ᱦᱩᱸ ᱦᱩᱸ ᱾ ᱢᱟᱱᱮ ᱢᱟᱜ ᱦᱚᱪᱚᱣᱟᱜᱼᱟ ᱠᱚ ᱫᱟᱨᱮ ᱠᱚ ᱾ ᱢᱟᱱᱮ ᱵᱤᱨ ᱵᱚᱞᱚ ᱵᱚᱞᱛᱮ ᱫᱚ ᱟᱫᱚ ᱠᱩᱫᱚ ᱢᱟᱱᱮ ᱢᱮᱨᱚᱢ ᱞᱟᱹᱜᱤᱫ ᱯᱟᱞᱦᱟ ᱟᱹᱜᱩ ᱫᱚᱠᱚ ᱪᱟᱞᱟᱣ ᱵᱟᱲᱟᱜ ᱜᱮᱭᱟ᱾ ᱟᱫᱚ ᱢᱟᱱᱮ ᱫᱟᱨᱮ ᱢᱟᱜ ᱟᱨᱠᱤ ᱱᱤᱛᱳᱜ ᱫᱚ ᱢᱟᱱᱮ ᱯᱟᱨᱢᱤ ᱯᱟ ᱯᱟᱨᱢᱤᱥᱮᱱ ᱢᱮᱱᱟᱜ-ᱟ ᱟᱨᱠᱤ᱾ ᱯᱷᱚᱨᱮᱥᱴᱦᱚ ᱠᱚ ᱪᱮᱫ ᱦᱚᱸ ᱵᱟᱠᱚ ᱞᱟᱹᱭᱟ ᱟᱨᱠᱤ᱾
ᱚ ᱟᱪᱪᱷᱟ
ᱛᱚ ᱟᱯᱮ ᱥᱮᱫ ᱫᱚ ᱢᱟᱱᱮ ᱡᱟᱦᱟᱸ ᱚᱱᱮ ᱪᱮᱫ ᱞᱤᱧ ᱞᱟᱹᱭᱟ ᱚᱱᱮ ᱡᱚᱱᱰᱨᱟ ᱡᱚᱱᱰᱨᱟ ᱠᱚᱫᱚ ᱯᱮ ᱨᱚᱦᱚᱭ ᱜᱮᱭᱟ ᱥᱮ ᱵᱟᱝ?
ᱩᱸᱜ ᱚᱱᱟ ᱛᱚ ᱩᱸᱜ ᱮᱨᱟᱠᱚ ᱦᱳᱭᱳᱜ ᱜᱮᱭᱟ ᱮᱨ᱾
ᱞᱟᱦᱟᱛᱮ ᱢᱟᱫᱚᱧ ᱟᱸᱡᱚᱢ ᱠᱟᱜ ᱠᱚᱣᱟ ᱱᱚᱣᱟ ᱡᱚᱱᱰᱨᱟ ᱡᱟᱦᱟᱸ ᱱᱮᱛᱟᱨ ᱫᱤᱱ ᱫᱚ ᱚᱱᱮ ᱡᱚᱱᱰᱨᱟ ᱠᱚ ᱮᱨ ᱠᱟᱜᱟ ᱛᱚ ᱟᱫᱚ ᱱᱮᱛᱟᱨ ᱫᱤᱱ ᱛᱮᱫᱚ ᱦᱳᱭ ᱠᱚᱜᱟ ᱟᱫᱚ ᱱᱮᱛᱟᱨ ᱫᱚ ᱚᱲᱟᱜ ᱨᱮ ᱫᱩᱲᱩᱵ ᱫᱩᱲᱩᱵ ᱛᱟᱨᱟᱥᱤᱧ ᱵᱮᱲᱟ ᱵᱟᱠᱷᱟᱱ ᱟᱹᱭᱩᱵ ᱵᱮᱲᱟ ᱟᱫᱚ ᱚᱱᱟ ᱡᱚᱱᱰᱨᱟ ᱠᱚᱜᱮ ᱨᱟᱯᱟᱜ ᱠᱟᱛᱮ ᱠᱚ ᱡᱚᱢ ᱵᱟᱲᱟᱭᱟ᱾ ᱪᱩᱞᱦᱟᱹ ᱨᱮ ᱫᱩᱲᱩᱵ ᱫᱩᱲᱩᱵ ᱪᱩᱞᱦᱟᱹ ᱵᱩᱴᱟᱹ ᱨᱮ ᱫᱩᱲᱩᱵ ᱠᱟᱛᱮ ᱠᱚ ᱡᱳᱨᱳᱜ ᱠᱚᱜᱟ᱾
ᱟᱪᱪᱷᱟ ᱟᱪᱪᱷᱟ ᱛᱚ ᱟᱯᱮᱥᱮᱫ ᱫᱚ ᱚᱝᱠᱟ ᱡᱚᱱᱰᱨᱟ ᱠᱚᱠᱚ ᱮᱨ ᱠᱟᱜᱟ?
ᱵᱟᱝ ᱵᱟᱝ ᱟᱞᱮ ᱥᱮᱫ ᱵᱟᱠᱚ ᱮᱨ ᱠᱟᱫᱟ᱾
ᱚ ᱟᱨ ᱟᱯᱮ ᱥᱮᱫ ᱫᱚ ᱚᱝᱠᱟ ᱥᱚᱵᱽᱡᱤ ᱠᱚ ᱪᱮᱫ ᱠᱚ ᱦᱳᱭᱳᱜ ᱜᱮᱭᱟ ᱥᱚᱵᱽᱡᱤ ᱪᱟᱥ ᱠᱚ?
ᱚᱝᱠᱟ ᱫᱚ ᱵᱟᱝ ᱦᱳᱭᱳᱜ-ᱟ ᱢᱮᱰᱟᱢ ᱢᱟᱱᱮ ᱪᱮᱫ ᱞᱤᱧ ᱞᱟᱹᱭᱟ ᱢᱟᱱᱮ ᱟᱞᱮ ᱟᱹᱛᱳ ᱨᱮᱱ ᱦᱚᱲ ᱵᱟᱠᱚ ᱪᱟᱥ ᱜᱮᱭᱟ ᱢᱟᱱᱮ ᱢᱟᱱᱮ ᱠᱟᱹᱡ ᱢᱟᱱᱮ ᱢᱟᱱᱮ ᱚᱞ ᱟᱠᱷᱤᱨ ᱛᱮ ᱵᱤᱥᱤ ᱟᱠᱷᱤᱞ ᱞᱮᱱᱠᱷᱟᱱ ᱟᱫᱚ ᱢᱟᱱᱮ ᱪᱟᱥ ᱠᱚᱫᱚ ᱦᱟᱸᱜ ᱪᱟᱹᱠᱨᱤ ᱠᱚ ᱧᱟᱢᱟᱱ ᱦᱚᱲᱜᱮ ᱡᱟᱹᱥᱛᱤ ᱢᱮᱱᱟᱜ ᱠᱚᱣᱟ ᱛᱚ ᱛᱚᱵᱮ ᱠᱟᱹᱢᱤ ᱠᱚᱫᱚ ᱩᱱᱟᱹᱜ ᱫᱚ ᱵᱟᱠᱚ ᱠᱟᱹᱢᱤ ᱜᱮᱭᱟ ᱟᱨᱠᱤ᱾
ᱚ ᱟᱪᱪᱷᱟ
ᱛᱚ ᱚᱠᱚᱭ ᱪᱟᱥ ᱠᱷᱟᱱᱮ ᱪᱟᱥ ᱠᱮᱫᱟ ᱵᱟᱠᱷᱟᱱ ᱫᱚ ᱵᱟᱝ ᱠᱤᱱᱛᱩ ᱦᱳᱲᱳ ᱫᱚ ᱯᱚᱛᱛᱮᱠ ᱵᱚᱪᱷᱚᱨ ᱜᱮᱠᱚ ᱪᱟᱥᱟ᱾
ᱟᱨ ᱦᱩᱲᱩ ᱫᱚ ᱚᱝᱠᱟ ᱜᱮᱭᱟ᱾
ᱢᱤᱫ ᱫᱷᱟᱣ ᱜᱮ᱾
ᱚ ᱢᱟᱱᱮ ᱱᱚᱣᱟ ᱡᱟᱦᱟᱸ ᱵᱚᱨᱥᱟ ᱫᱤᱱ ᱜᱮ
ᱦᱮᱸ ᱦᱮᱸ ᱟᱨ ᱚᱱᱟ ᱠᱚᱨᱮ ᱫᱚ ᱟᱨ ᱯᱚᱨᱮ ᱫᱤᱱ ᱫᱚ ᱚᱱᱮ ᱟᱭᱢᱟ ᱞᱮᱠᱟᱱᱟᱜ ᱢᱟᱱᱮ ᱚᱠᱚᱭ ᱚᱠᱟ ᱞᱮᱠᱟᱭ ᱫᱟᱲᱮᱭᱟᱜ ᱠᱟᱱᱟ ᱟᱨᱠᱤ᱾ ᱚᱱᱮ ᱵᱟᱞᱤᱧ ᱞᱟᱹᱭᱮᱜᱟ ᱡᱮᱢᱚᱱ ᱚᱠᱚᱭ ᱠᱚ ᱪᱟᱥ ᱫᱟᱲᱮᱭᱟᱜ-ᱟ ᱡᱮ ᱥᱚᱵᱡᱤ ᱠᱚ ᱵᱟᱠᱷᱟᱱ ᱦᱳᱲᱳ ᱟᱨ ᱚᱠᱚᱭ ᱠᱚᱫᱚ ᱟᱨ ᱢᱤᱫ ᱫᱷᱟᱣ ᱚᱠᱚᱭ ᱠᱚᱫᱚ ᱟᱨ ᱢᱤᱫ ᱫᱷᱟᱣ ᱦᱚᱸ ᱦᱩᱲᱩ ᱠᱚ ᱪᱟᱥ ᱵᱟᱲᱟ ᱪᱟᱥ ᱜᱚᱫ ᱜᱮᱭᱟ᱾
ᱚ ᱟᱪᱪᱷᱟ
ᱛᱚ ᱟᱯᱮ ᱥᱮᱫ ᱫᱚ ᱱᱤᱛᱳᱜ ᱫᱚ ᱟᱸᱡᱚᱢᱚᱜ ᱠᱟᱱᱟ ᱡᱮ ᱫᱟᱜ ᱫᱤᱱ ᱛᱚ ᱫᱟᱜ ᱡᱟᱹᱯᱩᱫ ᱫᱤᱱ ᱛᱚ ᱱᱤᱛᱚᱜ ᱫᱚ ᱵᱤᱥᱤ ᱠᱟᱭᱛᱮ ᱠᱤᱛᱤ ᱵᱤᱧ ᱠᱚᱠᱚ ᱳᱰᱳᱠᱚᱜ-ᱟ ᱚᱲᱟᱜ ᱠᱚᱨᱮ ᱟᱨ᱾ ᱛᱚ ᱪᱤᱛᱤ ᱵᱤᱧ ᱠᱚᱫᱚ ᱵᱤᱱ ᱧᱮᱞ ᱠᱟᱜ ᱠᱚᱣᱟ ᱥᱮ ᱵᱟᱝ?
ᱮ ᱦᱮᱸ ᱧᱮᱞ ᱠᱟᱜ ᱠᱚᱣᱟᱞᱤᱧ᱾
ᱚᱱᱟᱱᱟ ᱜᱮ ᱞᱟᱹᱭᱟᱠᱚ ᱛᱚ ᱠᱟᱹᱡ ᱚᱱᱟ ᱮᱥᱤᱰ ᱠᱚ ᱚᱲᱟᱜ ᱫᱷᱟᱨᱮ ᱫᱷᱟᱨᱮ ᱛᱮᱠᱚ ᱢᱟᱱᱮ ᱟᱞᱮ ᱦᱚᱸ ᱟᱞᱮ ᱫᱚ ᱢᱟᱱᱮ ᱮᱥᱤᱰ ᱠᱚ ᱚᱱᱮ ᱚᱲᱟᱜ ᱫᱷᱟᱨᱮ ᱫᱷᱟᱨᱮ ᱛᱮᱞᱮ ᱫᱩᱞᱟᱜ-ᱟ ᱟᱨᱠᱤ᱾
ᱮᱸᱰᱮᱠᱷᱟᱱ ᱚᱱᱟ ᱥᱚ ᱛᱮ ᱵᱟᱠᱚ ᱦᱮᱡ ᱫᱟᱲᱮᱜ-ᱟ ᱵᱤᱧ᱾ ᱯᱚᱛᱮᱠ ᱟᱹᱭᱩᱵ ᱵᱮᱲᱟ ᱨᱮ
ᱦᱮᱸ
ᱛᱚ ᱟ ᱮᱥᱤᱴ ᱠᱚ ᱫᱚ ᱵᱮᱵᱚᱦᱟᱨ ᱜᱮᱭᱟ ᱥᱮ
ᱟ ᱚᱱᱠᱟ ᱛᱚ ᱵᱟᱝᱞᱮ ᱵᱮᱵᱚᱦᱟᱨ ᱜᱮᱭᱟ᱾
ᱥᱟᱶᱛᱮ ᱨᱮᱱᱟᱜ ᱡᱟᱦᱟᱸ ᱫᱤᱱ ᱵᱟᱝᱠᱚ ᱦᱤᱡᱩᱜᱼᱟ᱾
ᱟᱫᱚ ᱩᱱᱟᱹᱜ ᱩᱱᱟᱹᱜ ᱮᱠᱴᱟ ᱫᱚ ᱚᱱᱠᱟ ᱫᱚ ᱟᱞᱮ ᱥᱮᱫ ᱫᱚ ᱢᱟᱱᱮ ᱵᱟᱠᱚ ᱩᱰᱩᱠ ᱵᱟᱲᱟ ᱟᱠᱟᱱᱟ᱾ ᱡᱟᱦᱟᱸ ᱱᱤᱭᱟᱹ ᱵᱚᱨᱥᱟ ᱫᱤᱱ ᱨᱮᱦᱚᱸ ᱛᱚ ᱮᱴᱟᱜ ᱮᱴᱟᱜ ᱡᱟᱭᱜᱟ ᱨᱮ ᱡᱮᱢᱚᱱ ᱟᱹᱰᱤ ᱵᱮᱥᱤ ᱠᱚ ᱩᱰᱩᱠᱚᱜ ᱜᱮᱭᱟ ᱦᱚᱜᱼᱚᱭ ᱱᱮᱛᱟᱨ ᱫᱤᱱ ᱜᱮᱻ ᱛᱚ ᱟᱞᱮ ᱥᱮᱫ ᱫᱚ ᱚᱱᱠᱟ ᱫᱚ ᱵᱟᱝ ᱜᱮ ᱠᱚ ᱩᱰᱩᱠᱚᱜ ᱜᱮᱭᱟ ᱾
ᱟᱫᱚ ᱢᱟᱱᱮ ᱧᱮᱞᱚᱜ ᱠᱟᱱᱟ ᱛᱚ ᱫᱚᱢᱮ ᱢᱟᱱᱮ ᱟᱞᱮ ᱥᱮᱫ ᱫᱚ ᱪᱮᱫ ᱞᱤᱧ ᱞᱟᱹᱭ ᱢᱮᱭᱟ᱾ ᱮ ᱤᱴᱟᱹ ᱠᱚᱨᱮ ᱠᱚ ᱛᱟᱦᱮᱱᱟ ᱡᱟᱹᱥᱛᱤ ᱠᱟᱭ ᱛᱮ ᱤᱴᱟᱹ ᱡᱩᱫᱤ ᱜᱟᱫᱟ ᱛ ᱠᱚ ᱛᱚ ᱥᱤᱜᱟᱸᱲ ᱪᱟᱸᱫᱚ ᱵᱤᱧ ᱫᱚ ᱵᱤᱱ ᱧᱮᱞ ᱟᱠᱟᱫ ᱠᱚᱣᱟ ᱥᱮ ᱵᱟᱝ
ᱪᱮᱫ ᱵᱤᱱ ᱞᱟᱹᱭ ᱫᱟ᱾
ᱤ ᱥᱮᱭᱟᱲ ᱪᱟᱱᱫᱟ ᱵᱤᱱ ᱫᱚ ᱵᱤᱱ ᱧᱮᱞ
ᱦᱮᱸ ᱧᱮᱞ ᱟᱠᱟᱫ ᱠᱚᱣᱟ ᱞᱤᱧ
ᱚᱱᱟᱜᱮ ᱟᱵᱚᱣᱟᱜ ᱦᱚᱲ ᱢᱟᱟᱱᱮ ᱟᱹᱰᱤ ᱦᱚᱲ ᱜᱮ ᱵᱤᱧ ᱠᱚ ᱵᱟᱠᱚ ᱪᱤᱱᱦᱟᱹᱣ ᱠᱟᱠᱚᱣᱟ ᱛᱚ ᱵᱤᱧ ᱪᱤᱱᱦᱟᱹ ᱫᱚ ᱫᱚᱨᱠᱟᱨ ᱜᱮ᱾ ᱡᱟᱦᱟᱸ ᱛᱤᱥ ᱡᱩᱫᱤ ᱜᱮᱨ ᱢᱮᱨ ᱢᱮᱭᱟᱭ ᱡᱩᱫᱤ ᱜᱮᱨ ᱵᱟᱲᱟ ᱠᱮᱜ ᱢᱮᱭᱟ ᱟᱫᱚ ᱛᱟᱦᱞᱮ᱾ ᱟᱢᱟᱜ ᱚᱱᱠᱟ ᱰᱟᱠᱛᱟᱨ ᱚᱲᱟᱜ ᱪᱟᱞᱟᱣ ᱠᱟᱛᱮ ᱚᱱᱠᱟᱢ ᱞᱟᱹᱭ ᱟᱠᱚᱣᱟ ᱥᱮ ᱪᱮᱫ ᱩᱱᱤ ᱵᱤᱧ ᱮᱼᱼ ᱜᱮᱨ ᱟᱠᱟ ᱫᱤᱧᱟ ᱡᱩᱫᱤ ᱵᱟᱢ ᱞᱟᱹᱭ ᱟᱠᱚᱣᱟ ᱪᱤᱠᱟᱹᱛᱮ ᱨᱟᱱ ᱠᱚ ᱮᱢᱟᱢᱟ ᱦᱮᱸ ᱥᱮ
ᱦᱮᱛᱚ ᱦᱮ
ᱱᱮᱛᱟᱨ ᱢᱟᱱᱮ ᱰᱟᱠᱛᱟᱨ ᱠᱚ ᱢᱮᱱᱟᱜ ᱠᱚᱣᱟ ᱛᱚ ᱟᱫᱚ ᱵᱤᱧ ᱵᱤᱱ ᱵᱤᱱ ᱧᱮᱞ ᱴᱷᱤᱠ ᱞᱮᱠᱷᱟᱱ ᱚᱱᱠᱟ ᱢᱚᱛᱚ ᱨᱟᱱ ᱠᱚ ᱮᱢ ᱵᱟᱠᱷᱟᱱ ᱫᱚ ᱦᱟᱯᱮ ᱟᱢᱟᱜ ᱨᱟᱱ ᱦᱚᱸ ᱨᱟᱱ ᱦᱚᱸ ᱵᱟᱠᱚ ᱮᱢᱚᱜ ᱛᱟᱢᱟ ᱢᱟᱱᱮ ᱩᱞᱴᱟᱹ ᱯᱟᱞᱴᱟ ᱨᱟᱱ ᱠᱚ ᱮᱢ ᱟᱹᱵᱤᱱ ᱠᱚ ᱜᱮᱨ ᱠᱟᱜ ᱵᱤᱱ ᱦᱳᱭᱛᱳ ᱟᱹᱵᱤᱱ ᱰᱟᱠᱛᱟᱨ ᱚᱲᱟᱜ ᱵᱤᱱ ᱪᱟᱞᱟᱜᱼᱟ ᱦᱳᱭᱛᱳ ᱵᱟ ᱵᱤᱱ ᱞᱟᱹᱭ ᱫᱟᱲᱮᱭᱟᱜ ᱠᱟᱱᱟ ᱧᱩᱛᱩᱢ ᱟᱨ ᱛᱟᱦᱚᱞᱮ ᱚᱱᱠᱟ ᱠᱟᱛᱮ ᱜᱮ ᱫᱚᱦᱚ ᱠᱟᱵᱤᱱᱟ ᱟᱫᱚ ᱚᱠᱟᱞᱮᱠᱟ ᱢᱟᱱᱮ ᱟᱵᱤᱱᱟᱜ ᱢᱟᱱᱮᱼᱼ ᱤᱭᱟᱹ ᱠᱚ ᱧᱮᱞᱟ ᱚᱠᱟ ᱞᱮᱠᱟ ᱢᱟᱱᱮ ᱟᱪᱚᱨ ᱟᱪᱚᱨᱚᱱ ᱟᱵᱤᱱ ᱥᱮ ᱚᱠᱟᱞᱮᱠᱟ ᱟᱹᱵᱤᱱᱟᱜ? ᱢᱮᱫᱦᱟ ᱠᱚ ᱧᱮᱞᱚᱜ ᱠᱟᱱᱟ ᱚᱱᱟ ᱦᱤᱥᱟᱹᱵᱽ ᱛᱮ ᱟᱠᱚ ᱟᱠᱚ ᱨᱟᱱ ᱠᱚ ᱮᱢᱟ ᱮᱢᱟ ᱠᱚᱣᱟ᱾ ᱥᱮ ᱯᱷᱚᱛ ᱜᱮᱵᱤᱱ ᱩᱞᱟᱭᱮᱫᱟ ᱟᱨᱠᱤ ᱢᱮᱱᱫᱟᱞᱤᱧ ᱴᱟᱭᱤᱢ ᱠᱚᱦᱚᱸ ᱪᱟᱵᱟ ᱟᱥᱮᱱᱟ ᱤᱱᱟᱹᱜ ᱜᱮᱞᱟᱝ ᱜᱟᱞᱢᱟᱨᱟᱣᱟ ᱦᱮᱸ ᱥᱮᱼᱼ ᱦᱳᱭ